ᱦᱮᱞᱳ
ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱟᱫᱚ ᱮᱱᱠᱷᱟᱱ ᱫᱚ ᱱᱤᱭᱟᱹ ᱵᱮᱲᱟ ᱫᱚ ᱦᱟᱸᱜ ᱪᱮᱫ ᱠᱚᱵᱤᱱ ᱪᱤᱠᱟᱹ ᱵᱟᱲᱟᱭᱮᱫᱼᱟ.
ᱪᱮᱫ ᱡᱚᱢ ᱧᱩ ᱠᱟᱛᱮᱫ ᱫᱩᱲᱩᱵ ᱦᱟᱛᱟᱲ ᱦᱩᱭ ᱟᱠᱟᱱᱟ᱾
ᱟᱪᱪᱷᱟ ᱟᱪᱪᱷᱟ ᱛᱟᱦᱚᱞᱮ ᱠᱷᱟᱱ ᱜᱚᱝᱠᱮ ᱨᱚᱦᱚᱭ ᱠᱚᱫᱚ ᱯᱮ ᱛᱤᱱ ᱥᱟᱺᱜᱤᱧ ᱠᱮᱜᱼᱟ?
ᱟᱨ ᱨᱚᱦᱚᱭ ᱦᱩᱭᱩᱜ ᱠᱟᱱ ᱜᱮᱭᱟ ᱢᱚᱴᱟ ᱢᱩᱴᱤ ᱫᱟᱜ ᱡᱟᱹᱲᱤ ᱠᱚᱦᱚᱸ ᱦᱩᱭᱩᱜ ᱠᱟᱱ ᱜᱮᱭᱟ ᱛᱚ ᱛᱚ ᱮᱦᱚᱵ ᱦᱟᱛᱟᱲ ᱦᱩᱭ ᱠᱟᱱᱟ ᱦᱟᱞᱠᱟ ᱯᱟᱛᱞᱟ ᱾
ᱟᱨ ᱜᱚᱝᱠᱮ ᱦᱟᱸᱜ ᱫᱟᱜ ᱡᱟᱹᱲᱤ ᱨᱮᱫᱚ ᱦᱟᱹᱠᱩ ᱥᱟᱵ ᱠᱚᱫᱚᱯᱮ ᱥᱮᱱ ᱵᱟᱲᱟᱜ ᱠᱟᱱᱟ ᱥᱮ ᱵᱟᱝ?
ᱦᱮᱸ ᱪᱮᱫᱟᱜ ᱵᱟᱝ, ᱪᱟᱞᱟᱜ ᱦᱩᱭᱩᱜ ᱠᱟᱱ ᱜᱮᱭᱟ᱾
ᱜᱚᱢᱠᱮ ᱪᱮᱫ ᱠᱚᱛᱮ ᱦᱟᱸᱜ ᱯᱮ ᱥᱟᱵᱮᱫ ᱠᱚᱣᱟ ᱦᱟᱹᱠᱩ ᱫᱚ?
ᱥᱟᱵ ᱠᱚᱜᱮᱭᱟᱞᱮ ᱤᱭᱟᱹ ᱜᱷᱩᱜᱤ ᱠᱚ ᱾ ᱡᱟᱞ ᱠᱚᱛᱮ ᱵᱟᱹᱬᱥᱤ ᱠᱚᱛᱮ ᱾
ᱟᱪᱪ
ᱟᱯᱮ ᱫᱚᱯᱮ ᱨᱚᱦᱚᱭᱮᱫᱟ ᱥᱮ ᱵᱟᱝ ᱛᱟᱦᱚᱞᱮ?
ᱛᱟᱭᱚᱢᱚᱢᱛᱮᱮ ᱟᱞᱮ ᱫᱚ ᱦᱟᱸᱜ ᱞᱮ ᱨᱚᱦᱚᱭ ᱥᱟᱹᱛ ᱠᱮᱜᱼᱟ ᱱᱤᱛᱚᱜ ᱫᱚ ᱾ ᱟᱞᱮ ᱱᱚᱛᱮ ᱫᱚ ᱦᱟᱸᱜ ᱟᱹᱰᱤ ᱫᱤᱱ ᱠᱷᱚᱱ ᱜᱮ ᱫᱟᱜ ᱢᱟᱭ ᱫᱟᱜᱮᱫ ᱛᱟᱦᱮᱸᱫ ᱛᱚ ᱚᱱᱟᱛᱮ ᱢᱟᱲᱟᱝ ᱨᱮᱜᱮᱞᱮ ᱨᱚᱦᱚᱭ ᱥᱟᱹᱛ ᱠᱮᱜᱼᱟ᱾
ᱚ
ᱟᱫᱚ ᱜᱚᱢᱠᱮ ᱦᱟᱸᱜ ᱥᱤ ᱫᱚ ᱪᱮᱫ ᱛᱮᱯᱮ ᱥᱤ ᱠᱮᱜᱼᱟ ᱴᱮᱠᱴᱟᱨ ᱛᱮ ᱥᱮ ᱦᱟᱸᱜ ᱱᱟᱦᱮᱞ ᱟᱛᱮ?
ᱵᱟᱝ ᱵᱟᱝ ᱟᱞᱮ ᱫᱚ ᱱᱟᱦᱮᱞ ᱛᱮᱜᱞᱮ ᱥᱤ ᱜᱮᱭᱟ᱾ ᱴᱮᱠᱴᱟᱨ ᱫᱚ ᱟᱥᱚᱞ ᱨᱮᱫᱚ ᱥᱮᱫ ᱫᱚ ᱵᱟᱝ ᱪᱟᱞᱟᱜ ᱜᱮᱭᱟ ᱥᱮ
ᱟᱪᱪᱷᱟ ᱟᱪᱪᱷᱟ ᱦᱮᱸ ᱜᱚᱝᱠᱮ ᱞᱟᱹᱭ ᱮᱫ ᱫᱚ ᱵᱤᱨ ᱫᱤᱥᱚᱢ ᱠᱟᱱᱟ ᱥᱮ ᱵᱩᱨᱩ ᱫᱤᱥᱚᱢ?
ᱟᱞᱮ ᱫᱚ ᱵᱩᱨᱩ ᱫᱤᱥᱚᱢ ᱠᱟᱱᱟᱞᱮ᱾ ᱟᱯᱮ ᱫᱚ?
ᱟᱞᱮ ᱫᱚ ᱦᱟᱸᱜ ᱜᱚᱝᱠᱮ ᱵᱤᱨ ᱫᱤᱥᱚᱢ᱾ ᱟᱪᱪᱷᱟ ᱜᱚᱝᱠᱮ ᱛᱟᱦᱚᱞᱮ ᱵᱩᱨᱩ ᱫᱤᱥᱚᱢ ᱚᱱᱛᱮ ᱨᱮᱫᱚ ᱦᱟᱸᱜ ᱵᱤᱨ ᱵᱟᱱᱟ ᱠᱚᱠᱚ ᱧᱟᱢ ᱵᱟᱲᱟᱜ ᱜᱮᱭᱟ ᱥᱮ ᱵᱟᱝ ᱛᱟᱹᱨᱩᱵ ᱠᱚ?
ᱵᱤᱨ ᱫᱤᱥᱚᱢ ᱠᱟᱱ ᱨᱮᱦᱚᱸ ᱞᱮ ᱢᱟᱱᱮ ᱚᱱᱠᱟᱱ ᱞᱟᱹᱴᱩ ᱡᱤᱱᱤᱥ ᱠᱚᱫᱚ ᱵᱟᱹᱱᱩᱜ ᱠᱚᱣᱟ ᱾
ᱚᱱᱠᱟ ᱠᱟᱹᱴᱤᱡ ᱠᱟᱹᱴᱤᱡ ᱡᱤᱱᱤᱥ ᱜᱮ ᱢᱮᱱᱟᱜ ᱠᱚᱣᱟ ᱛᱩᱭᱩ ᱠᱚ ᱦᱟᱰᱜᱟᱨ ᱠᱚ ᱨᱩᱸᱰᱟᱹ ᱠᱚ
ᱚ ᱟᱫᱚ ᱠᱷᱟᱱ ᱜᱚᱝᱠᱮ ᱦᱟᱸᱜ ᱥᱮᱸᱫᱽᱨᱟ ᱠᱚᱫᱚ ᱯᱮ ᱥᱮᱱᱚᱜ ᱜᱮᱭᱟ ᱥᱮ ᱵᱟᱝᱼᱟ?
ᱦᱮᱸ ᱪᱟᱞᱟᱜ ᱦᱩᱭᱩᱜ ᱜᱮᱭᱟ᱾
ᱟᱫᱚ ᱜᱚᱢᱠᱮ ᱟᱸᱡᱚᱢᱟᱹᱧ ᱟᱸᱡᱚᱢ ᱵᱟᱲᱟ ᱟᱠᱟᱜᱼᱟ ᱥᱮᱸᱫᱽᱨᱟ ᱡᱚᱠᱷᱚᱱ ᱠᱚ ᱪᱟᱞᱟᱜᱼᱟ ᱛᱚᱠᱷᱚᱱ ᱫᱚ ᱦᱟᱸᱜ ᱟᱹᱰᱤᱜᱟᱱ ᱱᱤᱭᱚᱢ ᱠᱚ ᱯᱟᱞᱚᱱ ᱠᱟᱛᱮ ᱠᱚ ᱪᱟᱞᱟᱜ ᱜᱮᱭᱟ ᱟᱫᱚ ᱚᱱᱛᱮ ᱫᱚᱦᱟᱸᱜ ᱱᱤᱭᱚᱢ ᱠᱚ ᱯᱟᱞᱚᱱ ᱠᱟᱛᱮ ᱫᱚ ᱥᱮ ᱥᱮᱱᱚᱜ ᱜᱮᱭᱟ ᱥᱮ ᱵᱟᱝ?
ᱦᱮᱸ ᱱᱤᱭᱚᱢ ᱯᱟᱞᱚᱱ ᱜᱮ ᱦᱩᱭᱩᱜᱼᱟ ᱛᱚ ᱥᱮᱫᱟᱭ ᱠᱷᱚᱱᱟᱜ ᱜᱮ ᱦᱮᱡ ᱟᱹᱜᱩ ᱟᱠᱟᱱᱟ ᱥᱮ
ᱦᱩᱸ ᱦᱸᱸ
ᱱᱤᱭᱚᱢ ᱫᱚ ᱦᱩᱭᱩᱜ ᱠᱟᱱᱟ ᱡᱟᱦᱟᱸ ᱫᱚ ᱥᱮᱸᱫᱽᱨᱟ ᱪᱟᱞᱟᱜ ᱥᱩᱢᱚᱭ ᱡᱟᱦᱟᱸᱭ ᱠᱚᱨᱮᱱ ᱮᱨᱟ ᱩᱨᱩ ᱠᱚ ᱢᱮᱱᱟᱜ ᱠᱚᱣᱟ ᱩᱱᱠᱩ ᱚᱱᱟ ᱥᱟᱝᱠᱷᱟ ᱪᱩᱲᱤ ᱠᱚ ᱚᱱᱮ ᱛᱩᱫ ᱦᱚᱪᱚ ᱠᱚᱣᱟ
ᱟᱪᱪᱷᱟ ᱟᱪᱪᱷᱟ ᱦ
ᱥᱟ ᱢᱟᱱᱮ ᱥᱟᱥᱴ ᱥᱟᱠᱚᱢ ᱪᱩᱲᱤ ᱡᱟᱦᱟᱸ ᱫᱚ
ᱚᱱᱟ ᱠᱚ ᱛᱩᱫ ᱦᱚᱪᱚ ᱠᱟᱛᱮ ᱟᱫᱚ ᱦᱟᱸᱜ ᱠᱚ ᱥᱮᱱᱚᱜ ᱜᱮᱭᱟ
ᱦᱳᱭ
ᱟᱪᱪᱷᱟ ᱜᱚᱝᱠᱮ ᱞᱟᱹᱭ ᱠᱮᱭᱟᱵᱤᱱ ᱡᱩᱫᱤ ᱦᱟᱸᱜ ᱱᱤᱭᱚᱢ ᱠᱚ ᱵᱟᱝ ᱯᱟᱞᱚᱱ ᱠᱟᱛᱮᱫ ᱡᱩᱫᱤ ᱥᱟᱝᱠᱷᱟ ᱪᱩᱲᱤ ᱠᱚ ᱵᱟᱝ ᱛᱩᱫ ᱠᱟᱛᱮ ᱠᱚ ᱥᱮᱱᱚᱜᱼᱟ ᱛᱟᱦᱚᱞᱮ ᱠᱷᱟᱱ ᱪᱮᱫ ᱦᱩᱭ ᱫᱟᱲᱮᱭᱟᱜᱼᱟ ᱞᱟᱹᱭ ᱞᱮᱠᱷᱟᱱ ᱵᱤᱱ ᱱᱟᱯᱟᱭ ᱠᱚᱜᱼᱟ
ᱦᱩᱭ ᱫᱚ ᱟᱫᱚ ᱦᱩᱭ ᱫᱚ ᱟᱹᱰᱤ ᱠᱤᱪᱷᱩ ᱜᱮ ᱦᱩᱭᱩᱜ ᱜᱮᱭᱟ ᱢᱟᱱᱮ ᱟᱥᱚᱞ ᱨᱮᱫᱚ ᱚᱱᱟ ᱫᱚ ᱥᱮᱸᱫᱽᱨᱟ ᱪᱟᱞᱟᱜ ᱢᱟᱱᱮ ᱮ ᱵᱷᱟᱹᱜᱤ ᱛᱮ ᱨᱩᱣᱟᱹᱲᱟᱭ ᱥᱮ ᱵᱟᱭ ᱨᱩᱣᱟᱹᱲᱟ ᱚᱱᱟ ᱠᱷᱟᱹᱛᱤᱨ ᱛᱮᱠᱚ ᱢᱟᱱᱮ ᱛᱩᱫ ᱪᱚ ᱠᱚᱣᱟ ᱠᱚ ᱚᱱᱟ ᱠᱚᱫᱚ ᱵᱟᱧᱪᱟᱣ ᱨᱩᱣᱟᱹᱲᱟᱭ ᱥᱮ ᱵᱟᱝ ᱵᱟᱧᱪᱟᱣ ᱛᱮ
ᱚᱱᱟ ᱠᱷᱟᱹᱛᱤᱨ ᱛᱮᱠᱚ ᱛᱩᱫ ᱦᱚᱪᱚ ᱠᱚᱣᱟ
ᱛᱟᱦᱚᱞᱮ ᱵᱚᱞ ᱠᱚᱫᱚᱵᱤᱱ ᱠᱷᱮᱹᱞ ᱵᱟᱲᱟᱭ ᱜᱮᱭᱟ ᱥᱮ ᱵᱟᱝ
ᱦᱮᱸ ᱠᱷᱮᱞ ᱵᱟᱲᱟ ᱦᱩᱭᱩᱜ ᱜᱮᱭᱟ ᱵᱚᱞ ᱠᱚᱫᱚ ᱟᱹᱵᱤᱱ ᱟᱹᱵᱤᱱ ᱫᱚ ᱛᱟᱦᱚᱞᱮ ᱵᱤᱱ ᱠᱷᱮᱞ ᱵᱟᱲᱟᱭ ᱜᱮᱭᱟ ᱥᱮ ᱵᱟᱝ
ᱤᱧ ᱫᱚ ᱵᱚᱞ ᱠᱚᱫᱚ ᱵᱟᱹᱞᱤᱧ ᱠᱷᱮᱞ ᱜᱮᱭᱟ ᱢᱟᱴ ᱠᱚᱨᱮ ᱮᱢᱱᱤ ᱞᱤᱧ ᱫᱟᱹᱲ ᱵᱟᱲᱟᱭ ᱜᱮᱭᱟ ᱦᱚᱲᱢᱚ ᱱᱟᱯᱟᱭ ᱛᱟᱸᱦᱮᱱ ᱠᱷᱟᱹᱛᱤᱨ ᱪᱮᱫᱟᱜ ᱥᱮ ᱵᱟᱝ ᱢᱟ ᱱᱮᱛᱟᱨ ᱢᱟ ᱧᱮᱞᱚᱜᱚᱜ ᱠᱟᱱᱟ ᱥᱮ ᱡᱩᱫᱤ ᱦᱚᱲᱢᱚ ᱱᱟᱯᱟᱭ ᱵᱟᱝ ᱛᱟᱸᱦᱮᱱᱟ ᱛᱟᱦᱚᱞᱮ ᱠᱷᱟᱱ ᱟᱹᱰᱤ ᱜᱟᱱ ᱨᱳᱜᱽ ᱟᱡᱟᱨ ᱧᱟᱧᱟᱢ ᱠᱟᱱᱟ
ᱦᱳᱭ ᱦᱳᱭ ᱫᱟᱹᱲ ᱵᱟᱲᱟ ᱦᱚᱸ ᱫᱚᱨᱠᱟᱨ ᱠᱟᱱ ᱜᱮᱭᱟ
ᱦᱮᱸ ᱜᱚᱝᱠᱮ ᱟᱫᱚ ᱦᱟᱸᱜ ᱱᱮᱛᱟᱨ ᱢᱟ ᱧᱮᱞᱚᱜᱚᱜ ᱠᱟᱱᱟ ᱟᱹᱰᱤᱜᱟᱱ ᱜᱮ ᱡᱟᱹᱥᱛᱤ ᱜᱮ ᱯᱷᱟᱥᱴ ᱯᱷᱩᱰ ᱠᱚ ᱦᱚᱲ ᱠᱚᱠᱚ ᱡᱚᱢᱮ ᱡᱚᱢᱮᱜᱼᱟ ᱚᱱᱟ ᱛᱮᱜᱮ ᱦᱟᱸᱜ ᱨᱳᱜᱽ ᱟᱡᱟᱨ ᱠᱚ ᱧᱟᱢ ᱪᱤᱠᱟᱹ ᱞᱮᱠᱟ ᱨᱮ ᱨᱳᱜᱽ ᱟᱡᱟᱨ ᱠᱚ ᱵᱟᱝ ᱧᱟᱧᱟᱢᱟ ᱥᱮ ᱪᱮᱫ ᱪᱤᱠᱟᱹ ᱞᱮᱠᱟᱱ ᱦᱚᱲᱢᱚ ᱱᱟᱯᱟᱭ ᱛᱟᱸᱦᱮᱱᱟ ᱢᱤᱫ ᱵᱟᱨ ᱵᱤᱱ ᱞᱟᱹᱭ ᱞᱮᱠᱷᱟᱱ ᱱᱟᱯᱟᱭ ᱠᱚᱜᱼᱟ
ᱚᱱᱟ ᱨᱮᱱᱟᱜ ᱠᱟᱨᱚᱱ ᱫᱚ ᱦᱩᱭᱩᱜ ᱠᱟᱱᱟ ᱡᱟᱦᱟᱸ ᱱᱮᱛᱟᱨ ᱡᱟᱦᱟᱸ ᱥᱚᱵᱡᱤ ᱠᱚ ᱦᱩᱭᱩᱜ ᱠᱟᱱ ᱜᱮᱭᱟ ᱚᱱᱟ ᱫᱚ ᱢᱟᱱᱮ ᱟᱹᱰᱤ ᱵᱟᱹᱲᱛᱤ ᱚᱱᱟ ᱪᱮᱫ ᱠᱚ ᱢᱮᱛᱟᱜᱼᱟ ᱠᱮᱢᱤᱠᱮᱞ ᱛᱮ ᱦᱩᱭᱩᱜ ᱠᱟᱱᱟ
ᱢᱟᱱᱮ ᱚᱱᱟ ᱨᱮᱱᱟᱜ ᱫᱟᱲᱮ ᱛᱮ ᱦᱩᱭᱩᱜ ᱠᱟᱱᱟ ᱟᱹᱰᱤ ᱵᱟᱹᱲᱛᱤ ᱜᱮ ᱚᱱᱟ ᱠᱷᱟᱹᱛᱤᱨ ᱛᱮ ᱵᱮᱥᱤ ᱠᱟᱭ ᱛᱮ ᱨᱳᱜᱽ ᱟᱡᱟᱨ ᱠᱚᱫᱚ ᱧᱮᱧᱟᱢ ᱟᱹᱱᱤᱡ ᱠᱟᱱᱟ
ᱦᱮᱸ ᱜᱚᱝᱠᱮ ᱟᱹᱰᱤ ᱡᱚᱛᱷᱟ ᱡᱚᱛᱷᱟᱛ ᱠᱟᱛᱷᱟ ᱵᱤᱱ ᱞᱟᱹᱭ ᱠᱟᱜᱼᱟ ᱥᱟᱹᱨᱤ ᱜᱮ ᱱᱮᱛᱟᱨ ᱫᱚ ᱠᱮᱢᱤᱠᱮᱞ ᱠᱚ ᱡᱟᱹᱥᱛᱤ ᱠᱚ ᱮᱢᱟᱜ ᱠᱟᱱᱟ ᱠᱚᱢ ᱥᱚᱢᱚᱭ ᱨᱮ ᱡᱟᱹᱥᱛᱤ ᱟᱭ ᱠᱷᱟᱹᱛᱤᱨ ᱠᱮᱢᱤᱠᱮᱞ ᱠᱚ ᱰᱷᱮᱨ ᱠᱚ ᱮᱢᱟᱜ ᱠᱟᱱ ᱛᱮ ᱚᱱᱟ ᱠᱚ ᱡᱚᱢ ᱠᱟᱛᱮ ᱛᱮᱜᱮ ᱦᱟᱸᱜ ᱨᱳᱜᱽ ᱟᱡᱟᱨ ᱠᱚᱫᱚ
ᱦᱩᱸ
ᱞᱟᱦᱟ ᱛᱮᱫᱚ ᱧᱮᱞᱚᱜ ᱠᱟᱱ ᱛᱟᱦᱮᱸᱫ ᱛᱚ ᱦᱟᱸᱜ ᱚᱱᱠᱟ ᱡᱳᱭᱵᱤᱠ ᱥᱟᱨ ᱛᱮᱜᱮ ᱠᱚ ᱪᱟᱥᱮᱫ ᱛᱟᱦᱮᱸ ᱨᱟᱥᱟᱭᱚᱱᱤᱠ ᱥᱟᱨ ᱛᱮᱫᱚ ᱦᱟᱸᱜ ᱵᱟᱝᱼᱟ ᱚᱱᱟ ᱛᱮ ᱢᱟᱲᱟᱝ ᱦᱚᱲ ᱫᱚ ᱦᱟᱸᱜ ᱩᱱᱟᱹᱜ ᱨᱳᱜᱽ ᱟᱡᱟᱨ ᱠᱚ ᱵᱟᱝ ᱧᱟᱢᱮᱫ ᱠᱚ ᱛᱟᱦᱮᱸᱫ ᱱᱮᱛᱟᱨ ᱫᱚ ᱨᱟᱥᱟᱭᱚᱱᱤᱠ ᱥᱟᱨ ᱛᱮ ᱪᱟᱥᱚᱜ ᱠᱟᱱ ᱛᱮ ᱟᱹᱰᱤ ᱟᱭᱢᱟ ᱜᱮ ᱨᱳᱜᱽ ᱟᱡᱟᱨ ᱠᱚ ᱧᱟᱧᱟᱢ ᱠᱟᱱᱟ ᱡᱮᱞᱮᱠᱟ ᱫᱟᱹᱭᱠᱟᱹ ᱞᱮᱠᱟ ᱛᱮᱫᱚ ᱞᱟᱹᱭ ᱜᱟᱱᱚᱜᱼᱟ ᱵᱚᱭᱞᱟᱨ ᱫᱚ ᱦᱟᱸᱜ ᱛᱤᱱ ᱢᱟᱥ ᱥᱚᱢᱚᱭ ᱞᱟᱜᱟᱜ ᱠᱟᱱ ᱛᱟᱠᱚᱣᱟ ᱥᱮᱬᱟ ᱛᱮ
ᱦᱮᱸ
ᱢᱮᱱ ᱠᱷᱟᱱ ᱫᱩ ᱢᱟᱥ ᱵᱷᱤᱛᱤᱨ ᱨᱮᱜᱮ ᱠᱚ ᱥᱮᱬᱟᱭᱮᱫ ᱠᱚᱣᱟ ᱤᱧᱡᱮᱠᱥᱮᱱ ᱠᱚ ᱮᱢ ᱠᱟᱛᱮᱫ ᱾ ᱵᱚᱭᱞᱟᱨ ᱡᱤᱞ ᱠᱚ ᱡᱚᱢ ᱛᱮ ᱨᱮᱦᱚᱸ ᱦᱚᱲᱢᱚ ᱨᱮ ᱟᱹᱰᱤᱜᱟᱱ ᱟᱱᱟᱴ ᱧᱮᱞᱚᱜᱚᱜ ᱠᱟᱱᱟ ᱥᱮ ᱨᱳᱜᱽ ᱟᱡᱟᱨ ᱧᱟᱧᱟᱢ ᱠᱟᱱᱟ ᱾ ᱚᱱᱟ ᱠᱚ ᱡᱤᱱᱤᱥ ᱵᱟᱝ ᱡᱚᱢ ᱜᱮ ᱦᱟᱸᱜ ᱟᱹᱞᱤᱧ ᱯᱚᱠᱠᱷᱮ ᱫᱚ ᱢᱤᱫ ᱥᱮᱫ ᱞᱮᱠᱟ ᱛᱮᱫᱚ ᱟᱹᱰᱤ ᱱᱟᱯᱟᱭᱚᱜᱼᱟ ᱤᱱᱟᱹᱠᱷᱟᱱ ᱦᱚᱲᱢᱚ ᱨᱮᱦᱚᱸ ᱨᱳᱜᱽ ᱟᱡᱟᱨ ᱩᱱᱟᱹᱜ ᱵᱟᱝ ᱧᱮᱞᱚᱜᱚᱜᱼᱟ᱾
ᱦᱳᱭ ᱦᱳᱭ᱾ ᱟᱨ ᱧᱮᱞ ᱵᱤᱱ ᱥᱮ ᱥᱮᱫᱟᱭ ᱨᱮᱱ ᱦᱚᱲ ᱛᱤᱱᱟᱹᱜ ᱫᱤᱱ ᱠᱚ ᱵᱟᱧᱪᱟᱣ ᱛᱟᱦᱮᱱ ᱠᱟᱱ ᱛᱟᱦᱮᱸᱫ᱾
ᱦᱩᱸ ᱦᱩᱸ
ᱟᱨ ᱱᱮᱛᱟᱨ ᱨᱮᱱ ᱧᱮᱞ ᱠᱚᱵᱤᱱ ᱟᱹᱰᱤ ᱪᱟᱬ ᱠᱚ ᱜᱩᱡᱩᱜ ᱠᱟᱱᱟ᱾
ᱦᱩᱸ
ᱛᱟᱦᱞᱮ ᱟᱯᱮ ᱥᱮᱫ ᱫᱚ ᱚᱱᱠᱟ ᱚᱱᱮ ᱪᱮᱫ ᱠᱚ ᱞᱟᱹᱭᱟ ᱡᱟᱦᱟᱸ ᱫᱚ ᱦᱩᱭᱩᱜ ᱠᱟᱱᱟ ᱚᱱᱮ ᱱᱟᱹᱭ ᱫᱷᱟᱨᱮ ᱨᱮ ᱚᱲᱟᱜ ᱛᱟᱯᱮ ᱥᱮ?
ᱵᱟᱝ ᱜᱚᱝᱠᱮ ᱟᱞᱮ ᱫᱚ ᱦᱟᱸᱜ ᱱᱟᱹᱭ ᱫᱷᱟᱨᱮ ᱨᱮᱫᱚ ᱚᱲᱟᱜ ᱫᱚ ᱵᱟᱝᱼᱟ᱾ ᱵᱟᱹᱱᱩᱜ ᱠᱟᱜ ᱛᱟᱞᱮᱭᱟ ᱱᱟᱹᱭ ᱫᱷᱟᱨᱮ ᱨᱮᱫᱚ ᱱᱟᱹᱭ ᱠᱷᱚᱱ ᱟᱹᱰᱤ ᱥᱟᱺᱜᱤᱧ ᱧᱚᱜ ᱨᱮᱜᱮ ᱚᱲᱟᱜ ᱛᱟᱞᱮ ᱫᱚ ᱾
ᱚ ᱢᱟᱱᱮ ᱪᱟᱥᱵᱟᱥ ᱫᱚ ᱛᱟᱦᱚᱞᱮ ᱩᱱᱟᱹᱜ ᱴᱟ ᱫᱚ ᱵᱟᱝ ᱦᱩᱭᱩᱜ ᱜᱮᱭᱟ ᱟᱯᱮ ᱥᱮᱫ ᱫᱚ ᱾
ᱦᱮᱸ ᱜᱚᱝᱠᱮ ᱟᱞᱮ ᱚᱱᱛᱮ ᱫᱚ ᱦᱟᱜ ᱪᱟᱥᱵᱟᱥ ᱠᱚᱫᱚ ᱩᱱᱟᱹᱜ ᱮᱠᱴᱟ ᱫᱚ ᱵᱟᱝ ᱦᱩᱭᱩᱜ ᱜᱮᱭᱟ᱾ ᱤᱱᱠᱟᱹ ᱠᱚᱢ ᱫᱷᱟᱨᱟ ᱧᱚᱜ ᱨᱮᱜᱮ ᱦᱩᱭᱩᱜ ᱜᱮᱭᱟ᱾
ᱟᱪᱪᱷᱟ ᱟᱪᱪᱷᱟ᱾ ᱟᱞᱮ ᱥᱮᱫ ᱦᱚᱸ ᱚᱱᱠᱟ ᱜᱮ ᱟᱞᱮ ᱥᱮᱫ ᱥᱮ ᱚᱱᱠᱟᱜᱮ ᱢᱟᱱᱮ ᱫᱟᱜ ᱨᱮᱱᱟᱜ ᱫᱚ ᱠᱟᱹᱴᱤᱡ ᱚᱵᱷᱟᱵᱽ ᱧᱚᱜ ᱜᱮᱭᱟᱞᱮ᱾ ᱚ ᱪᱟᱥ ᱛᱚ ᱱᱤᱝᱠᱟᱹ ᱠᱟᱛᱮᱫ ᱜᱮᱞᱮ ᱪᱟᱥ ᱜᱮᱭᱟ ᱡᱟᱦᱟᱸ ᱞᱮᱠᱟ ᱫᱟᱜ ᱛᱟᱦᱮ ᱞᱮᱱ ᱠᱷᱟᱱᱞᱮ ᱪᱟᱥ ᱜᱮᱭᱟ ᱵᱟᱝᱠᱷᱟᱱ ᱫᱚ ᱵᱟᱞᱮ ᱪᱟᱥ ᱜᱮᱭᱟ᱾
ᱟᱪᱪᱷᱟ ᱟᱪᱪᱷᱟ᱾ ᱛᱟᱦᱚᱞᱮ ᱜᱚᱝᱠᱮ ᱟᱯᱮ ᱫᱚ ᱦᱟᱸᱜ ᱚᱠᱟ ᱦᱩᱲᱩ ᱫᱚᱯᱮ ᱪᱟᱥ ᱜᱮᱭᱟ ᱡᱟᱹᱥᱛᱤ ᱫᱚ ᱱᱟᱱᱦᱟ ᱪᱟᱣᱞᱮ ᱡᱮ ᱦᱟᱸᱜ ᱢᱚᱴᱟ ᱪᱟᱣᱞᱮ ᱨᱮᱱᱟᱜ ᱦᱩᱲᱩ ᱯᱮ ᱪᱟᱥ ᱜᱮᱭᱟ᱾
ᱪᱟᱥ ᱵᱚᱞᱛᱮ ᱪᱟᱥ ᱫᱚ ᱵᱟᱱᱟᱨ ᱜᱮ ᱪᱟᱥ ᱦᱩᱭᱩᱜ ᱜᱮᱭᱟ᱾ ᱵᱮᱥᱤᱨ ᱵᱷᱟᱜᱽ ᱛᱮᱞᱮ ᱪᱟᱥ ᱜᱮᱭᱟ ᱡᱟᱦᱟᱸ ᱠᱚ ᱢᱮᱛᱟᱜ-ᱟ ᱠᱷᱚᱱᱰᱚ ᱜᱤᱨᱤ ᱠᱚ ᱛᱟᱯᱚᱨᱮ ᱵᱷᱩᱛᱢᱩᱲᱤ
ᱟᱪᱪᱷᱟ ᱟᱪᱪᱷᱟ᱾
ᱱᱮᱛᱟᱨ ᱟᱨᱚ ᱪᱮᱫ ᱠᱚᱪᱚᱝ ᱱᱟᱣᱟ ᱱᱟᱣᱟ ᱪᱟᱣᱞᱮ ᱠᱚ ᱩᱰᱩᱠᱚᱜ ᱠᱟᱱᱟ᱾ ᱱᱟᱣᱟ ᱱᱟᱣᱟ ᱧᱩᱛᱩᱢ᱾
ᱦᱩᱸ ᱟ ᱜᱚᱢᱠᱮ ᱛᱟᱦᱚᱞᱮ ᱚᱱᱛᱮ ᱫᱚ ᱦᱟᱸᱜ ᱵᱚᱸᱜᱟ ᱵᱩᱨᱩ ᱠᱚ ᱥᱮ ᱵᱟᱦᱟ ᱠᱚᱫᱚ ᱚᱠᱟᱮ ᱞᱮᱠᱟ ᱯᱮ ᱢᱟᱱᱟᱣ ᱜᱮᱭᱟ ᱦᱟᱸᱜ ᱥᱚᱨᱦᱟᱭ ᱠᱚ?
ᱢᱟᱱᱟᱣ ᱦᱩᱭᱩᱜ ᱜᱮᱭᱟ᱾ ᱥᱚᱨᱦᱟᱭ ᱫᱚ ᱡᱮᱢᱚᱱ ᱢᱚᱬᱮ ᱥᱤᱧ ᱢᱚᱬᱮ ᱧᱤᱫᱟᱹ ᱞᱮ ᱢᱟᱱᱟᱣ ᱜᱮᱭᱟ᱾
ᱟᱪᱪᱷᱟ ᱟᱪᱪᱷᱟ᱾ ᱜᱚᱢᱠᱮ ᱟᱫᱚ ᱦᱟᱸᱜ ᱢᱚᱬᱮ ᱥᱤᱧ ᱢᱚᱬᱮ ᱧᱤᱫᱟᱹ ᱯᱮ ᱯᱟᱞᱟᱣ ᱫᱚ
ᱦᱳᱭ
ᱟᱫᱚ ᱞᱟᱹᱭ ᱞᱮᱠᱷᱟᱱ ᱵᱤᱱ ᱱᱟᱯᱟᱭ ᱠᱚᱜᱼᱟ ᱯᱟᱥᱱᱟᱣ ᱥᱟᱺᱦᱤᱡ ᱛᱮ᱾
ᱟᱫᱚ ᱟᱹᱞᱤᱧ ᱛᱚ ᱱᱟᱜ ᱠᱷᱟᱱ ᱩᱱᱟᱹᱜ ᱫᱚ ᱚᱲᱟᱜ ᱨᱮᱫᱚ ᱵᱟᱹᱞᱤᱧ ᱛᱟᱦᱮᱱ ᱜᱮᱭᱟ᱾ ᱢᱟᱡᱮ ᱢᱚᱫᱷᱮ ᱞᱤᱧ ᱪᱟᱞᱟᱜ ᱜᱮᱭᱟ ᱛᱚ ᱩᱱᱟᱹᱜ ᱴᱷᱤᱠ ᱴᱷᱟᱠ ᱛᱚ ᱵᱟᱹᱞᱤᱧ ᱫᱤᱥᱟᱹᱭᱮᱫᱟ᱾ ᱢᱟᱱᱮ ᱡᱟᱦᱟᱸ ᱫᱚ ᱦᱩᱭᱩᱜ ᱠᱟᱱᱟ ᱯᱳᱭᱞᱳ ᱛᱮᱫᱚ ᱡᱚᱛᱚ ᱦᱚᱲ ᱛᱮ ᱢᱤᱫᱴᱟᱝ ᱫᱤᱱ ᱞᱮ ᱜᱚᱴᱟᱭᱟ᱾
ᱦᱩᱸ ᱦᱩᱸ
ᱮᱸᱫ ᱦᱩᱸ ᱯᱳᱭᱞᱳ ᱦᱩᱭᱩᱜ ᱠᱟᱱᱟ ᱩᱢ ᱢᱟᱦᱟ
ᱤᱭᱟᱹ ᱨᱮᱱᱟᱜ ᱞᱤᱧ ᱞᱟᱹᱭᱫᱟ ᱪᱮᱫ ᱠᱚ ᱢᱮᱛᱟᱜᱼᱟ ᱱᱚᱣᱟ ᱵᱟᱦᱟ ᱨᱮᱱᱟᱜ ᱞᱤᱧ ᱞᱟᱹᱭᱫᱟ᱾
ᱦᱩᱸ ᱦᱩᱸ
ᱯᱩᱭᱞᱳ ᱫᱤᱱ ᱦᱤᱞᱳᱜ ᱫᱚ ᱩᱢ ᱢᱟᱦᱟ ᱛᱟᱯᱚᱨᱮ ᱡᱟᱞᱮ ᱢᱟᱦᱟ᱾ ᱟᱨ ᱪᱮᱫ ᱠᱚ ᱢᱮᱛᱟᱜᱼᱟ ᱵᱟᱥᱠᱮ ᱢᱟᱦᱟ ᱢᱤᱫᱴᱟᱝ ᱢᱮᱱᱟᱜᱼᱟ ᱚᱱᱟ ᱦᱚᱸ ᱡᱟᱦᱟᱸ ᱫᱚ ᱥᱮᱸᱫᱽᱨᱟ ᱠᱚ ᱪᱟᱞᱟᱣ ᱵᱟᱲᱟᱜ ᱜᱮᱭᱟ᱾
ᱟᱪᱪᱷᱟ ᱟᱪᱪᱷᱟ
ᱵᱟᱦᱟ ᱢᱟᱱᱮ ᱵᱟᱦᱟ ᱫᱚ ᱵᱮᱥᱤ ᱫᱤᱱ ᱫᱚ ᱵᱟᱝ ᱦᱩᱭᱩᱜ ᱜᱮᱭᱟ ᱵᱟᱦᱟ ᱫᱚ ᱟᱫᱚ ᱵᱟᱦᱟ ᱫᱚ ᱮ ᱱᱟᱛᱮ ᱫᱤᱱ ᱜᱮ ᱦᱩᱭᱩᱜ ᱜᱮᱭᱟ ᱾
ᱟᱪᱪᱷᱟ ᱟᱪᱪᱷᱟ ᱛᱟᱞᱮ ᱠᱷᱟᱱ ᱜᱚᱝᱠᱮ ᱚᱱᱛᱮ ᱢᱟᱦᱟᱜ
ᱟᱞᱮ ᱟᱯᱮ ᱫᱚ ᱛᱟᱞᱦᱮ ᱟᱯᱮ ᱫᱚ ᱛᱟᱞᱦᱮ ᱟᱯᱮ ᱫᱟᱜ ᱛᱟᱞᱦᱮ ᱚᱠᱟᱞᱮᱠᱟ ᱯᱮ ᱵᱟᱦᱟᱜ ᱜᱮᱭᱟ?
ᱜᱚᱝᱠᱮ ᱟᱞᱮ ᱦᱚᱸ ᱦᱟᱸᱜ ᱯᱮ ᱢᱟᱦᱟ ᱜᱮᱞᱮ ᱵᱟᱦᱟᱜ-ᱟ ᱾ ᱩᱢᱩ ᱢᱟᱦᱟᱸ ᱫᱚ ᱦᱟᱜ ᱞᱮ ᱩᱢ ᱱᱟᱲᱠᱟᱜ ᱠᱟᱱᱟ ᱥᱟᱹᱲᱤᱢ ᱠᱚᱞᱮ ᱫᱟᱞᱚᱵᱟ ᱫᱚᱥᱟᱨ ᱫᱚᱦᱟᱜ ᱞᱮ ᱥᱟᱹᱨᱫᱤᱭᱮᱜ-ᱟ ᱟᱨ ᱛᱮᱥᱟᱨ ᱢᱟᱦᱟ ᱨᱮᱫᱚ ᱦᱟᱸᱜ ᱡᱚᱛᱚ ᱡᱩᱣᱟᱹᱱ ᱠᱚᱲᱟ ᱠᱚ ᱟᱛᱮᱫ ᱥᱮᱸᱫᱽᱨᱟ ᱞᱮ ᱪᱟᱞᱟᱜ-ᱟ ᱾ ᱥᱮᱸᱫᱽᱨᱟ ᱠᱷᱚᱱ ᱦᱮᱡ ᱠᱟᱛᱮ ᱫᱚ ᱦᱟᱸᱜ ᱡᱟ ᱜᱮᱞᱮ ᱧᱟᱢ ᱠᱟᱜ ᱠᱚ ᱩᱱᱠᱩ ᱞᱮ ᱞᱮᱴᱚ ᱠᱚᱣᱟ ᱵᱟᱝᱠᱷᱟᱱ ᱞᱮ ᱥᱚᱲᱮᱭᱟ ᱤᱱᱟᱹ ᱯᱚᱨ ᱟᱛᱨᱟ ᱮᱱᱮᱡ ᱥᱮᱨᱮᱧ ᱵᱟᱲᱟᱭᱟᱞᱮ ᱟᱫᱚ ᱤᱱᱟᱹ ᱛᱟᱭᱱᱚᱢ ᱛᱮᱫᱚ ᱦᱟᱸᱜ ᱞᱮ ᱢᱩᱪᱟᱹᱫ
ᱚ ᱟᱪᱪᱷᱟ ᱟᱪᱪᱷᱟ
ᱟᱫᱚ ᱜᱚᱝᱠᱮ ᱛᱟᱦᱞᱮ ᱟᱯᱮ ᱢᱟ ᱵᱤᱨ ᱠᱷᱚᱱ ᱜᱮᱛᱚ ᱟᱭᱢᱟ ᱞᱮᱠᱟᱱ ᱯᱷᱚᱞ ᱯᱟᱠᱚᱲ ᱯᱮ ᱧᱟᱢᱮᱜ-ᱟ ᱥᱟᱦᱟᱱ ᱥᱟᱠᱟᱢ ᱡᱚᱛᱚ ᱠᱤᱪᱷᱩ ᱜᱮᱯᱮ ᱧᱟᱢᱮᱜ-ᱟ
ᱦᱳᱭ ᱦᱳᱭ
ᱜᱚᱝᱠᱮ ᱟᱨᱦᱚᱸ ᱧᱮᱞᱚᱜᱚᱜ ᱠᱟᱱᱟ ᱟᱹᱰᱤ ᱜᱟᱱ ᱡᱟᱭᱜᱟ ᱨᱮᱜᱮ ᱵᱤᱨ ᱠᱚ ᱢᱟᱜ ᱠᱟᱛᱮ ᱯᱷᱮᱠᱴᱨᱤ ᱠᱚᱠᱚ ᱡᱩᱛᱮᱜ-ᱟ ᱚᱱᱟ ᱫᱚ ᱦᱟᱸᱜ ᱱᱟᱯᱟᱭ ᱦᱩᱭᱩᱜ ᱠᱟᱱᱟ ᱥᱮ ᱵᱟᱝ ᱞᱟᱹᱭ ᱞᱮᱠᱷᱟᱱ ᱜᱮ ᱟᱨᱦᱚ ᱱᱟᱯᱟᱭ ᱠᱚᱜ-ᱟ?
ᱟᱹᱞᱤᱧ ᱯᱚᱠᱠᱷᱮ ᱫᱚ ᱱᱚᱣᱟ ᱫᱚ ᱮᱠᱫᱚᱢ ᱜᱮ ᱱᱟᱯᱟᱭ ᱫᱚ ᱵᱟᱝ ᱦᱩᱭᱩᱜ ᱠᱟᱱᱟ ᱾ ᱪᱮᱫᱟᱜ ᱥᱮ ᱢᱟᱱᱮ ᱫᱟᱨᱮ ᱢᱟᱜ ᱞᱮᱠᱷᱟᱱ ᱫᱚ ᱟᱹᱰᱤ ᱠᱚᱡ ᱥᱚᱢᱚᱥᱥᱟ ᱦᱩᱭᱩᱜ-ᱟ ᱾
ᱦᱩ
ᱢᱟᱱᱮ ᱢᱤᱫᱴᱤᱡ ᱫᱟᱨᱮ ᱢᱟᱱᱮ ᱢᱟᱜ ᱢᱟᱱᱮ ᱢᱤᱫᱴᱟᱝ ᱦᱚᱲᱟᱜ ᱡᱤᱣᱤ ᱦᱟᱛᱟᱣ ᱾
ᱦᱮᱸ ᱞᱮᱠᱟ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱜ-ᱟ ᱾
ᱚᱱᱟᱛᱮ ᱟᱹᱞᱤᱧ ᱯᱚᱠᱠᱷᱮ ᱫᱚ ᱫᱟᱨᱮ ᱢᱟᱜ ᱠᱟᱛᱮᱜ ᱯᱷᱮᱠᱴᱨᱤ ᱵᱮᱱᱟᱣ ᱠᱚᱫᱚ ᱚᱱᱟ ᱫᱚ ᱵᱟᱝ ᱴᱷᱤᱠᱟ ᱾
ᱟᱪᱪᱷᱟ ᱟᱪᱪᱷᱟ ᱪᱮᱫᱟᱜ ᱥᱮ ᱵᱟᱝᱢᱟ ᱫᱟᱨᱮ ᱵᱚᱱ ᱢᱟᱜ ᱞᱮᱠᱷᱟᱱ ᱟᱵᱚ ᱦᱚᱸ ᱚᱠᱥᱤᱡᱮᱱ ᱵᱟᱝᱵᱚᱱ ᱧᱟᱢᱟ ᱥᱮ ᱫᱟᱨᱮ ᱦᱚᱸ ᱟᱠᱚ ᱟᱠᱚᱜᱟᱜ ᱡᱚᱢᱟᱜ ᱦᱟᱸᱜ ᱵᱟᱝᱠᱚ ᱧᱟᱢᱟ ᱥᱮ ᱪᱮᱬᱮ ᱪᱩᱯᱲᱩᱡ ᱠᱩᱦᱚᱸᱣᱟᱜ ᱚᱠᱟ ᱠᱚᱨᱮ ᱠᱚ ᱛᱟᱦᱮᱱᱟ ᱪᱮᱬᱮ ᱪᱩᱯᱲᱩᱡ ᱢᱟ ᱡᱟᱹᱥᱛᱤ ᱫᱟᱨᱮ ᱠᱚᱨᱮ ᱠᱚ ᱟᱵ ᱵᱟᱲᱟᱜ-ᱟ
ᱦᱳᱭ ᱦᱳᱭ
ᱚᱱᱟ ᱠᱚᱵᱚᱱ ᱢᱟᱜ ᱞᱮᱠᱷᱟᱱ ᱩᱱᱠᱩ ᱦᱚᱸ ᱟᱫᱚ ᱵᱟᱝᱠᱚ ᱧᱮᱞᱚᱜᱚᱜ-ᱟ ᱟᱨ ᱧᱮᱞ ᱦᱚᱸ ᱧᱮᱞᱚᱜ ᱠᱟᱱᱟ ᱥᱟᱹᱨᱤᱜᱮ ᱟᱹᱰᱤᱜᱟᱱ ᱪᱮᱬᱮ ᱧᱮᱞᱚᱜᱚᱜ ᱠᱟᱱᱟ ᱥᱮᱠᱚ ᱟᱫ ᱪᱟᱵᱟᱭ ᱫᱤ ᱠᱟᱱᱟ ᱾ ᱚᱱᱟ ᱟᱵᱚ ᱫᱟᱜ ᱠᱷᱟᱹᱛᱤᱨ ᱛᱮᱜᱮ ᱦᱟᱸᱜ
ᱦᱚᱭ ᱦᱚᱭ ᱥᱮᱫᱟᱭ ᱫᱚ ᱟᱹᱰᱤ ᱫᱚᱢᱮ ᱢᱟᱱᱮ ᱥᱟᱸᱜᱮ ᱜᱮᱠᱚ ᱛᱟᱦᱮᱸ ᱠᱟᱱᱟ ᱥᱮᱫᱟᱭ ᱫᱚ ᱪᱮᱬᱮ ᱪᱩᱯᱨᱩᱜ ᱠᱚ ᱟᱹᱰᱤ ᱥᱟᱹᱝ ᱜᱮᱠᱚ ᱛᱟᱦᱮᱸ ᱠᱟᱱᱟ ᱱᱮᱛᱟᱨ ᱩᱠᱩᱨ ᱠᱚ ᱱᱮᱛᱟᱨ ᱩᱱᱟᱹᱜ ᱵᱟᱝᱠᱚ ᱧᱮᱞᱚᱜ ᱠᱟᱱᱟ᱾